ᱦᱮᱞᱳ
ᱦᱮᱞᱳ
ᱦᱮᱞᱳ
ᱦᱮᱞᱳᱻ
ᱦᱮᱸ ᱜᱚᱝᱠᱮ ᱡᱚᱦᱟᱨ ᱜᱮ ᱾
ᱦᱮᱸ ᱡᱚᱦᱟᱨ ᱜᱮ ᱟᱸᱡᱚᱢ ᱫᱟᱢ?
ᱦᱮᱸ ᱟᱸᱡᱚᱢᱚᱜ ᱠᱟᱱᱟ, ᱤᱧᱟᱜ ᱨᱚᱲ ᱴᱷᱤᱠ ᱴᱷᱟᱠ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱛᱟᱢᱟ ᱾
ᱟᱪ ᱪᱷᱟ ᱢᱮᱱᱟᱜ ᱟᱠᱟᱫ ᱢᱮᱭᱟ ᱛᱟᱦᱚᱞᱮ
ᱦᱮᱸ ᱱᱤᱛᱚ ᱫᱚ ᱱᱟᱯᱟᱭ ᱵᱟᱲᱟ ᱜᱮ, ᱟᱯᱮ ᱜᱮ?
ᱦᱮᱸ ᱟᱞᱮ ᱦᱚᱸ ᱱᱟᱯᱟᱭ ᱵᱟᱲᱟ ᱜᱮ ᱾ ᱟᱪᱪᱷᱟ ᱜᱚᱝᱠᱮ ᱡᱟᱦᱟᱱᱟᱜ ᱢᱤᱫᱴᱮᱱ ᱚᱱᱠᱟᱱ ᱥᱟᱛᱟᱢ ᱤᱫᱤ ᱠᱟᱛᱮᱜ ᱞᱟᱝ ᱜᱟᱞᱚᱪ ᱞᱮᱠᱷᱟᱱ ᱟᱰᱤ ᱱᱟᱯᱟᱭ ᱠᱚᱜᱼᱟ, ᱮᱱᱠᱷᱟᱱ ᱢᱟ ᱡᱟᱦᱟᱱᱟᱜ ᱚᱱᱠᱟᱢ ᱩᱭᱦᱟᱹᱨ ᱟᱠᱟᱫ ᱠᱷᱟᱱ ᱢᱮᱱᱢᱮ
ᱫᱟᱢ ᱞᱟᱹᱭ ᱫᱟ ᱞᱟᱹᱭ ᱢᱮ ᱢᱟ
ᱦᱚᱲ ᱜᱮᱭᱟ ᱠᱟᱴᱤᱡ ᱦᱩᱸ ᱟᱪᱪᱷᱟ ᱜᱚᱝᱠᱮ ᱱᱚᱜ-ᱚᱭ ᱡᱮ ᱯᱟᱹᱴᱷᱩᱣᱟᱹ ᱡᱤᱭᱚᱱ ᱨᱮ ᱢᱳᱵᱟᱭᱤᱞ ᱨᱮᱱᱟᱜ ᱚᱠᱟ ᱞᱮᱠᱟ ᱚᱨᱥᱚᱝ ᱯᱟᱲᱟᱜ ᱠᱟᱱᱟ, ᱱᱚᱣᱟ ᱤᱫᱤ ᱠᱟᱛᱮᱜ ᱡᱩᱫᱤ ᱠᱟᱴᱤᱡ ᱮᱢ ᱞᱟᱹᱭ ᱞᱮᱠᱷᱟᱱ ᱠᱷᱩᱵᱮᱭ ᱵᱷᱟᱞᱮᱼᱼ ᱠᱚᱜᱼᱟ ᱱᱚᱣᱟ ᱤᱫᱤ ᱠᱟᱛᱮᱜ ᱡᱩᱫᱤ ᱞᱟᱝ ᱜᱟᱞᱚᱪ ᱞᱮᱠᱷᱟᱱ
ᱦᱮᱸ
ᱛᱤᱱᱟᱹᱜ ᱵᱷᱟᱜᱮᱜ ᱠᱟᱱᱟ ᱥᱮ ᱛᱤᱱᱟᱹᱜ ᱵᱟᱹᱲᱤᱡᱚᱜ ᱠᱟᱱᱟ?
ᱦᱮᱸ ᱟᱫᱚ ᱢᱤᱫᱴᱤᱡ ᱡᱟᱦᱟᱱᱤᱡ ᱡᱤᱱᱤᱥ ᱜᱮ ᱢᱟᱱᱮ ᱦᱳᱭ ᱢᱤᱫᱴᱤᱡ ᱵᱤᱱ ᱥᱚᱵᱫᱚᱣᱟᱜ ᱡᱤᱱᱤᱥ ᱥᱮ ᱢᱤᱫᱴᱤᱡᱼᱼ ᱵᱤᱱ ᱨᱚᱲᱟᱱ ᱦᱮᱸ ᱢᱤᱴᱤᱡ ᱛᱟᱸᱦᱮᱱᱟ ᱵᱷᱟᱜᱤ ᱢᱤᱫᱴᱤᱡ ᱛᱟᱸᱦᱮᱱᱟ ᱵᱟᱹᱲᱤᱡ ᱢᱤᱫᱴᱤᱡ ᱛᱟᱸᱦᱮᱱᱟ ᱦᱮᱸ
ᱚᱱᱟ ᱜᱮᱵᱚᱱ ᱵᱟᱲᱟᱭᱟ ᱟᱵᱚ ᱫᱚ ᱦᱮᱸᱼᱼ ᱡᱮᱢᱚᱱ ᱫᱟᱨᱮ ᱦᱮᱸ ᱚᱱᱟ ᱨᱮᱱᱟᱜ ᱵᱷᱟᱜᱤ ᱦᱚᱸ ᱢᱮᱱᱟᱜᱼᱟ ᱵᱟᱲᱤᱡ ᱦᱚᱸ ᱢᱮᱱᱟᱜᱼᱟ ᱾ ᱚᱠᱟᱭ ᱱᱟ ᱡᱮᱢᱚᱱ ᱚᱱᱮ ᱜᱟᱰᱤ ᱚᱱᱟ ᱦᱚᱸ ᱢᱤᱫᱴᱤᱡ ᱵᱷᱟᱜᱤ ᱢᱤᱱᱟᱜ-ᱟ ᱢᱤᱫᱴᱤᱡ ᱵᱟ ᱵᱟᱹᱲᱤᱡ ᱨᱮᱱᱟᱜ ᱢᱤᱫ ᱲᱤᱡ ᱨᱮᱱᱟᱜ ᱠᱷᱳᱱ ᱦᱚᱸ ᱢᱤᱫᱴᱤᱡ ᱢᱮᱱᱟᱜᱼᱟ ᱵᱷᱟᱜᱤᱭᱟᱜ ᱦᱚᱸ ᱢᱮᱱᱟᱜᱼᱟ ᱵᱟᱲᱤᱡᱟᱜ ᱦᱚᱸ ᱢᱮᱱᱟᱜᱼᱟ ᱾
ᱵᱷᱟᱜᱤᱭᱟᱜ ᱦᱚ ᱢᱮᱱᱟᱜᱼᱟ
ᱚᱱᱟ ᱥᱟᱶᱛᱮ ᱤᱧᱨᱮ ᱢᱤᱫᱴᱤᱡ ᱩᱢᱮᱨ ᱥᱟᱶᱛᱮᱼᱼ ᱦᱮᱸ ᱟᱫᱚ ᱡᱟᱦᱟᱸ ᱢᱤᱫᱴᱮᱱ ᱩᱢᱮᱨ ᱡᱟᱦᱟᱸ ᱵᱚ ᱪᱟᱞᱟᱜᱼᱼ ᱛᱟᱵᱚᱱᱟ ᱦᱮᱸ ᱦᱟᱨᱟᱭ ᱱᱟᱵᱚᱱ ᱵᱩᱨᱩᱭ ᱱᱟᱵᱚᱱ ᱦᱮᱸ ᱵᱟᱹᱭ ᱵᱟᱹᱭ ᱛᱮᱵᱚᱱ ᱵᱩᱡ ᱤᱫᱤᱭᱼᱼ ᱮ ᱵᱩᱡᱽ ᱵᱩᱡᱽ ᱛᱮᱼᱼ ᱩ ᱵᱚᱱᱟ ᱫᱤᱱ ᱤᱭᱟᱹ ᱠᱤᱯᱮᱰ ᱯᱷᱳᱱ ᱛᱮᱼᱼ ᱛᱟᱦᱮᱸ ᱠᱟᱱ ᱛᱟᱵᱚᱱᱟ ᱤᱱᱟᱹ ᱥᱟᱶ ᱥᱟᱶᱛᱮᱼᱼ ᱞᱟᱹᱴᱩ ᱵᱮᱵᱚᱦᱟᱨ ᱵᱚᱱ ᱥᱮᱬᱟ ᱠᱟᱫᱟ ᱟᱫᱷᱩᱱᱤᱠ ᱡᱩᱜᱽ ᱥᱮᱴᱮᱨ ᱠᱟᱱᱟ ᱢᱚᱰᱟᱨᱱ ᱡᱩᱜᱽ ᱥᱮᱴᱮᱨ ᱠᱟᱱᱟ ᱮᱸᱼᱼ
ᱮᱱᱠᱷᱟᱱ ᱫᱚ ᱪᱤᱠᱟᱹᱜ ᱠᱟᱱᱟ ᱱᱮᱜ ᱱᱮᱛᱟᱨ ᱡᱩᱜᱽ ᱨᱮ ᱡᱟᱦᱟᱭ ᱜᱤᱫᱽᱨᱟᱹᱼᱼ ᱵᱟᱜᱤ ᱦᱮᱱᱟᱜ ᱠᱚᱣᱟ ᱡᱟᱦᱟᱸᱭ ᱫᱚᱼᱼ ᱦᱟᱞᱤ ᱵᱚᱭᱮᱥ ᱵᱚᱱ ᱛᱟᱦᱮ ᱫᱚᱥ ᱛᱮ ᱵᱟᱨ ᱥᱮ ᱯᱚᱱᱨᱚ ᱵᱚᱪᱷᱚᱨᱼᱼ
ᱦᱮᱸ
ᱟᱢ ᱴᱷᱮᱱ ᱟᱹᱰᱤ ᱡᱳᱨ ᱢᱩᱠᱛᱚ ᱱᱟ ᱴᱷᱤᱠ ᱤᱧ ᱞᱟᱹᱭ ᱛᱚ ᱾ ᱦᱮᱞᱳ ᱾
ᱦᱩᱸ ᱮᱜ ᱾